ᱦᱮᱸ ᱡᱚᱦᱟᱨ ᱜᱚᱢᱠᱮ
ᱡᱚᱦᱟᱨ ᱡᱚᱦᱟᱨ ᱢᱟ ᱠᱷᱚᱨᱚᱪ ᱠᱚ ᱪᱮᱫ ᱞᱮᱠᱟ?
ᱟᱨ ᱠᱷᱚᱵᱚᱨ ᱠᱚ ᱱᱟᱯᱟᱭ ᱜᱮ ᱚᱱᱛᱮ ᱟᱢᱟᱜ ᱜᱮ ᱞᱟᱹᱭ ᱢᱮ
ᱦᱮᱸ ᱱᱚᱛᱮ ᱦᱚᱸ ᱱᱟᱯᱟᱭ ᱵᱟᱲᱟᱜ ᱜᱮ ᱛᱟᱣ ᱚᱠᱟ ᱠᱚᱥᱮᱫ ᱪᱮᱫ ᱠᱚ ᱟᱯᱮ ᱫᱚᱯᱮ ᱠᱟᱹᱢᱤ ᱵᱟᱲᱟᱭᱮᱫ ᱠᱟᱱᱟ
ᱚᱠᱟ ᱠᱚᱥ ᱠᱟᱹᱢᱤᱭᱟ ᱵᱟᱦᱨᱮ ᱫᱤᱥᱚᱢ ᱥᱮᱫ ᱜᱮ
ᱟᱪᱪᱷᱟ ᱱᱟᱞᱦᱟ ᱛᱩᱢᱟᱹᱞ ᱠᱟᱹᱢᱤ ᱫᱤᱥᱚᱢ ᱜᱮ
ᱦᱮᱸ
ᱟᱫᱚ ᱚᱱᱠᱟ ᱪᱮᱫ ᱨᱮ ᱠᱟᱹᱢᱤ ᱫᱚ ᱦᱩᱭᱩᱜᱚᱜ ᱠᱟᱱᱟ?
ᱠᱟᱹᱢᱤ ᱫᱚ ᱱᱚᱣᱟ ᱪᱮᱫ ᱠᱚ ᱢᱮᱱ ᱯᱟᱣᱟᱨ ᱜᱨᱮᱰ ᱠᱳᱢᱯᱟᱱᱤ ᱠᱟᱱᱟ
ᱟᱪᱪᱷᱟ ᱯᱟᱣᱟᱨ ᱜᱨᱤᱰ ᱠᱢᱯᱟᱱᱤ ᱠᱟᱱᱟ ᱵᱟᱝ
ᱟᱨ
ᱟᱫᱚ ᱚᱱᱟ ᱨᱮᱫᱚ ᱪᱮᱫ ᱠᱚᱯᱮ ᱠᱟᱹᱢᱤᱭᱟ?
ᱱᱚᱣᱟ ᱠᱚᱨᱮ ᱱᱚᱣᱟ ᱤᱭᱟᱹ ᱜᱮᱞᱮ ᱠᱟᱹᱢᱤᱭᱟ, ᱡᱮ ᱴᱟᱣᱟᱨ ᱢᱮᱱᱟᱜ ᱥᱮ ᱚᱱᱟ ᱵᱤᱡᱽᱞᱤ ᱠᱷᱩᱱᱴᱤ ᱚᱞᱟ
ᱦᱮᱸ
ᱦ ᱚᱱᱟ ᱠᱚᱨᱮ ᱧᱮ ᱟᱞᱮ ᱚᱞ ᱪᱮᱫ ᱠᱚ ᱢᱮᱱᱟᱜᱼᱟ ᱟᱨ ᱚᱱᱟ ᱞᱟᱛᱟᱨ ᱞᱟ ᱞᱟᱛᱟᱨ ᱛᱮ ᱧᱮᱞ ᱤᱫᱤᱭᱟᱞᱮ ᱫᱟᱨᱮ ᱠᱚᱣᱟᱜ ᱚᱠᱟᱴᱟ ᱩᱥᱩᱞ ᱠᱚ ᱢᱮᱱᱟᱜᱼᱟ ᱚᱱᱟ ᱠᱚᱞᱮ ᱢᱟᱜᱟ
ᱟᱪᱪᱷᱟ
ᱦᱩᱸ
ᱟᱫᱚ ᱚᱱᱠᱟ ᱫᱚ ᱪᱮᱫ ᱞᱮᱠᱟ ᱦᱤᱡᱩᱜ ᱪᱟᱞᱟᱜ ᱠᱚ?
ᱦᱟᱹᱡᱩᱜ ᱪᱟᱞᱟᱜ ᱠᱚ ᱜᱟᱹᱲᱤ ᱨᱮᱱᱟᱜ ᱵᱮᱵᱚᱥᱛᱟ ᱠᱚ ᱮᱢᱟᱣ ᱠᱟᱜ ᱞᱮᱭᱟ᱾
ᱚᱸ ᱟᱪᱪᱷᱟ ᱪᱚᱞᱚ ᱴᱷᱤᱠ ᱜᱮᱭᱟ᱾ ᱤᱧ ᱦᱚᱸ ᱡᱟᱦᱟᱱᱟᱜ ᱮᱢ ᱞᱟᱹᱭᱟ ᱥᱮᱢ ᱠᱩᱞᱤᱭᱤᱧᱟᱹ?
ᱞᱟᱹᱭ ᱢᱮ?
ᱦᱮᱸ ᱟᱫᱚ ᱪᱮᱜ ᱤᱧ ᱞᱟᱹᱭᱟ ᱤᱧ ᱫᱚ ᱠᱩᱞᱤᱧᱟᱢ ᱛᱟ ᱥᱮ ᱪᱮᱜ ᱪᱚᱝ ᱵᱟᱲᱟᱭ ᱥᱟᱱᱟᱭᱮᱜ ᱢᱮ?
ᱚ ᱟᱢ ᱟᱢ ᱫᱚ ᱦᱟᱸᱜ ᱚᱠᱟ ᱨᱮ?
ᱤᱧ ᱚᱝᱠᱟ ᱱᱤᱭᱩ ᱫᱤᱞᱞᱤ ᱨᱮ ᱛᱟᱦᱮᱱ ᱦᱩᱭᱩᱜᱚᱜ ᱠᱟᱱᱟ, ᱟᱨ ᱱᱤᱭᱩ ᱫᱤᱞᱞᱤ ᱨᱮ ᱫᱟᱜ ᱡᱟᱹᱲᱤᱭ ᱮᱫᱟᱭ᱾ ᱫᱟᱜ ᱡᱟᱹᱲᱤ ᱡᱚᱠᱷᱚᱱ ᱱᱟᱥᱮᱱᱟᱜ ᱨᱟᱵᱟᱝᱟ ᱾ ᱟᱨ ᱥᱤᱛᱩᱝ ᱡᱚᱠᱷᱟᱜ ᱫᱚ ᱟᱹᱰᱤ ᱥᱤᱛᱩᱝᱼᱟ᱾ ᱟᱨ ᱥᱤᱛ ᱥᱤᱛᱩᱝ ᱫᱤᱱ ᱫᱚ ᱟᱹᱰᱤ ᱡᱳᱨ ᱜᱮ ᱚᱱᱟ ᱯᱚᱞᱩᱥᱚᱱ ᱢᱮᱱᱫᱚ ᱫᱷᱩᱲᱤ ᱠᱚᱼᱼ ᱩᱰᱟᱹᱝ ᱵᱟᱲᱟᱜᱼᱟ ᱥᱮ ᱩᱰᱜᱟᱹᱜᱼᱟ ᱥᱮ ᱟᱹᱰᱤ ᱨᱤᱠᱟᱹᱛ
ᱚᱱᱠᱟ ᱜᱮ ᱱᱚᱛᱮ ᱦᱚᱸ᱾
ᱟᱪᱪᱷᱟ
ᱛᱟ ᱟᱞᱮ ᱱᱚᱛᱮ ᱫᱤᱞᱞᱤ ᱫᱤᱥᱚᱢ ᱫᱚᱢ ᱦᱮᱡ ᱵᱟᱲᱟᱣ ᱟᱠᱟᱱᱟ ᱥᱮ ᱵᱟᱝ?
ᱵᱟᱝᱜᱮ, ᱚᱱᱛᱮ ᱫᱚ ᱵᱟᱹᱧ ᱪᱟᱞᱟᱣ ᱵᱟᱲᱟᱣ ᱠᱟᱱᱟ᱾ ᱱᱚᱣᱟ ᱢᱩᱢᱵᱟᱭ ᱠᱚᱥᱮᱫ ᱫᱩᱧ ᱪᱟᱞᱟᱣ ᱟᱠᱟᱱ ᱜᱮᱭᱟ ᱾
ᱟᱪᱪᱷᱟ ᱢᱩᱢᱵᱟᱭ ᱠᱚ ᱥᱮᱫ ᱫᱚᱢ ᱪᱟᱞᱟᱣ ᱟᱠᱟᱱ ᱜᱮᱭᱟ?
ᱦᱮᱸ
ᱟᱫᱚ ᱟᱢ ᱫᱚ ᱱᱟᱞᱦᱟ ᱛᱩᱢᱟᱹᱞ ᱠᱟᱹᱢᱤ ᱫᱤᱥᱚᱢ ᱫᱚ ᱚᱠᱟᱨᱮᱢ ᱪᱟᱞᱟᱣ ᱟᱠᱟᱱᱟ?
ᱱᱚᱸᱰᱮ ᱩᱲᱤᱥᱥᱟ ᱨᱮ᱾
ᱳᱲᱤᱥᱟ ᱨᱮ, ᱛᱚ ᱟᱯᱮ ᱡᱟᱱᱟᱢ ᱚᱲᱟᱜ ᱫᱚ ᱛᱟᱢ ᱚᱠᱟᱨᱮ?
ᱟᱱᱤᱠᱤ ᱤᱭᱟᱹ ᱟᱛᱳ ᱫᱚ ᱠᱟᱱᱟ ᱪᱟᱯᱨᱟ ᱟᱨ ᱱᱤ ᱠᱟᱹ ᱨᱟᱢᱜᱚᱲ ᱡᱮᱞᱟ᱾
ᱚ ᱦᱚᱸ ᱟᱪᱪᱷᱟ ᱪᱷᱟ ᱟᱨᱚ ᱴᱷᱤᱠ ᱜᱮᱭᱟ ᱟᱫᱚᱧ ᱢᱮᱱ ᱛᱟᱦᱮᱸᱫᱼᱼ ᱚᱱᱟ ᱤᱭᱟᱹ ᱟᱫᱚᱢ ᱚᱞ ᱯᱟᱲᱦᱟᱣ ᱜᱮᱭᱟ?
ᱦᱮᱸ ᱚᱞ ᱯᱟᱲᱦᱟᱣ ᱜᱤᱭᱟᱹᱧ ᱛᱷᱚᱲᱟ ᱵᱚᱦᱩᱛ ᱫᱚ ᱦᱮᱸ
ᱛᱤᱱᱟᱹᱜ ᱛᱟᱠ?
ᱢᱮᱴᱨᱤᱠ ᱫᱩᱧ ᱠᱚᱢᱯᱞᱤᱴ ᱠᱟᱜ ᱜᱮᱭᱟ ᱾
ᱵᱟᱯᱨᱮ! ᱟᱹᱛᱩ ᱫᱤᱥᱚᱢ ᱨᱮ ᱛᱟᱦᱮᱸ ᱠᱟᱛᱮᱫ ᱦᱚᱸ ᱩᱱᱟᱹᱜ ᱦᱟᱹᱵᱤᱡ ᱮᱢ ᱯᱟᱲᱦᱟᱣ ᱠᱟᱱᱟ?
ᱦᱮᱸ
ᱟᱪᱪᱷᱟ ᱟᱪᱪᱷᱟ ᱪᱟᱞᱩ ᱴᱷᱤᱠ ᱜᱮᱭᱟ ᱦᱮᱸ ᱟᱨ ᱱᱮᱛᱟᱨ ᱨᱮ ᱚᱞ ᱯᱟᱲᱦᱟᱜ ᱦᱚᱸ ᱱᱚᱣᱟ ᱡᱤᱵᱚᱱ ᱨᱮ ᱟᱹᱰᱤ ᱞᱟᱹᱠᱛᱤ ᱜᱮᱭᱟ ᱾ ᱟᱨ ᱱᱮᱛᱟᱨ ᱦᱟᱸᱜ ᱤᱧ ᱧᱮᱞᱮᱫ ᱠᱟᱱᱟ ᱱᱚᱸᱰᱮ ᱫᱤᱞᱞᱤ ᱠᱷᱚᱱᱟᱜ ᱜᱮ ᱫᱩᱲᱩᱵ ᱠᱟᱛᱮᱫ ᱡᱮᱼᱼ ᱮ ᱟᱞᱮ ᱚᱱᱠᱟ ᱞᱮ ᱪᱟᱞᱟᱜᱼᱟ ᱟᱹᱛᱩ ᱫᱤᱥᱚᱢ ᱥᱮ ᱤᱭᱟᱹ ᱞᱟᱹᱜᱤᱫ ᱱᱚᱝᱠᱟ ᱥᱟᱨᱵᱷᱮ ᱞᱟᱹᱜᱤᱫ ᱟᱫᱚ ᱩᱱ ᱨᱮᱫᱚ ᱦᱟᱸᱜ ᱜᱤᱫᱽᱨᱟᱹ ᱠᱚ ᱵᱟᱝ ᱠᱚ ᱚᱞ ᱯᱟᱲᱦᱟᱜᱼᱟ ᱟᱨᱫᱚᱢ ᱪᱷᱟᱯ ᱯᱨᱤ ᱮᱱᱮᱡ ᱟᱹᱰᱤ ᱠᱚ ᱮᱱᱮᱡᱼᱟ ᱟᱫᱚ ᱵᱟᱲᱟᱭ ᱵᱟᱝ ᱧᱟᱢᱚᱜᱼᱟ ᱩᱱᱠᱩ ᱨᱮᱱ ᱟᱭᱳᱼᱵᱟᱵᱟ ᱫᱚ ᱟᱫᱚᱼᱼ
ᱤᱭᱟᱹ ᱢᱮᱱᱟᱜ ᱠᱚᱣᱟ ᱥᱮ ᱵᱟᱹᱱᱩᱜ ᱟᱠᱟᱫ ᱠᱚᱣᱟ ᱥᱮ ᱡᱟᱱᱟᱢ ᱠᱟᱛᱮᱫ ᱠᱚ ᱠᱩᱲᱟᱹᱣ ᱡᱩᱴᱟᱹᱣ ᱮᱫ ᱠᱚᱣᱟ ᱥᱮ ᱵᱟᱠᱚᱼᱼ ᱠᱩᱲᱟᱹᱣ ᱡᱩᱴᱟᱹᱣ ᱮᱫ ᱠᱚᱣᱟ
ᱟᱫᱚ ᱱᱚᱜᱼᱚ ᱱᱚᱝᱠᱟᱱᱟᱜ ᱢᱚᱱᱮ ᱡᱤᱣᱤ ᱨᱮ ᱩᱭᱦᱟᱹᱨ ᱦᱤᱡᱩᱜᱼᱟ᱾ ᱟᱫᱚ ᱢᱟᱥᱮ ᱪᱮᱫ ᱞᱮᱠᱟ ᱟᱯᱮ ᱦᱚᱸ ᱪᱷᱟᱹᱯᱨᱤ ᱮᱱᱮᱡ ᱯᱮ ᱮᱱᱮᱡ ᱜᱮᱭᱟ ᱥᱮ ᱟᱯᱮ ᱠᱚᱥᱮᱫ ᱦᱚᱸ ᱚᱱᱠᱟ?
ᱮᱱᱮᱡ ᱫᱚᱠᱚ ᱮᱱᱮᱡ ᱜᱮᱭᱟ ᱟᱫᱚ ᱦᱟᱸ ᱟᱫᱚ ᱟᱞᱮ ᱠᱚᱫᱚ ᱦᱚᱸ ᱤᱱᱠᱟᱹ ᱫᱚ ᱵᱟᱹᱱᱩᱜ ᱞᱮ ᱜᱮᱭᱟ
ᱦᱮᱸ ᱟᱫᱚ ᱩᱱᱠᱩᱭᱮᱢ ᱵᱩᱡᱽ ᱵᱟᱲᱟᱣ ᱟᱠᱟᱫ ᱠᱚᱜᱮᱭᱟ ᱪᱮᱫ ᱞᱟᱹᱜᱤᱫ ᱠᱚ ᱮᱱᱮᱡᱼᱟ?
ᱵᱩᱡᱷᱟᱹᱣ ᱫᱚ ᱵᱩᱡᱷᱟᱹᱣ ᱜᱮ, ᱟᱨ ᱱᱤᱠᱟᱹ ᱟᱭᱳᱼᱵᱟᱵᱟ ᱜᱮ ᱵᱟᱠᱚ ᱢᱟᱱᱟᱣ ᱵᱟᱲᱟ ᱠᱚᱣᱟ ᱾
ᱦᱮᱸᱛᱚ ᱟᱫᱚ ᱩᱱᱠᱩ ᱜᱤᱫᱽᱨᱟᱹ ᱫᱚ ᱚᱞ ᱯᱟᱲᱦᱟᱜ ᱠᱚ ᱪᱟᱞᱟᱜ ᱜᱮ ᱥᱮ ᱵᱟᱝ ᱜᱮ?
ᱢᱟᱱᱮ ᱪᱟᱞᱟᱣ ᱫᱚᱠᱚ ᱪᱟᱞᱟᱜ ᱜᱮᱭᱟ ᱱᱤᱠᱟᱹ ᱵᱷᱟᱹᱜᱤ ᱵᱷᱟᱹᱜᱤ ᱠᱚ ᱥᱮᱱᱚᱜᱼᱟ ᱡᱮᱭᱥᱮ ᱠᱤ ᱡᱟᱦᱟᱱᱟ ᱤᱱᱠᱟᱹᱱ ᱯᱷᱮᱥᱴᱤᱵᱷᱮᱞ ᱦᱮᱡ ᱮᱱᱟ ᱾ ᱵᱟᱯᱞᱟᱜ ᱠᱚᱭᱟ ᱤᱱᱠᱟᱹ ᱡᱟᱦᱟᱱᱟᱜ ᱢᱮᱞᱟ ᱛᱟᱹᱱᱤᱡ ᱠᱚ ᱛᱚ ᱩᱱ ᱫᱚᱠᱚ ᱱᱟᱸᱜᱟᱭᱟ ᱾
ᱚ ᱟᱪᱪᱷᱟ ᱾ ᱛᱚ ᱟᱨ ᱩᱱᱠᱩ ᱪᱷᱟᱹᱯᱨᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱴᱮ ᱦᱩᱰᱤᱧ ᱦᱩᱰᱤᱧ ᱵᱚᱪᱷᱚᱨ ᱥᱩᱨ ᱨᱮ ᱜᱮ ᱢᱳᱵᱟᱭᱤᱞ ᱠᱚ ᱛᱟᱦᱮᱱ ᱛᱟᱠᱚᱣᱟ ᱟᱫᱚ ᱚᱱᱟ ᱫᱚ ᱡᱟᱦᱟᱸᱭ ᱠᱚᱠᱚ ᱮᱢᱟᱠᱚᱣᱟ ᱥᱮ ᱤᱭᱟᱹ ᱟᱭᱳᱼᱵᱟᱵᱟ ᱜᱮ ᱠᱤᱨᱤᱧ ᱠᱟᱛᱮ ᱠᱚ ᱮᱢᱟ ᱠᱚᱣᱟ ᱥᱮ ᱟᱠᱚᱛᱮ ᱦᱟᱹᱡᱨᱤ ᱠᱚ ᱠᱟᱹᱢᱤ ᱠᱟᱛᱮ ᱚᱱᱠᱟ ᱠᱚ ᱠᱤᱨᱤᱧᱟ ᱥᱮ ᱪᱮᱫ ᱞᱮᱠᱟ?
ᱚ ᱱᱚᱣᱟ ᱫᱚ ᱦᱩᱭ ᱫᱟᱲᱮᱜᱼᱟ ᱮᱢᱟᱣᱠᱚ ᱮᱢᱟ ᱠᱚ ᱟᱠᱚ ᱛᱮ ᱦᱚᱸ ᱠᱚ ᱠᱤᱨᱤᱧ ᱫᱟᱲᱮᱭᱟᱜᱼᱟ ᱞᱮᱠᱤᱱ ᱟᱭᱳᱼᱵᱟᱵᱟ ᱤᱭᱟᱹ ᱠᱟᱱ ᱜᱮᱭᱟ ᱾ ᱟᱨ ᱱᱤᱠᱟᱹ ᱵᱟᱠᱚ ᱤᱭᱟᱹ ᱫᱟᱲᱮᱭᱟᱠᱚ ᱠᱟᱱᱟ ᱰᱟᱣᱴᱟᱣ ᱫᱟᱲᱮᱭᱟᱠᱚ ᱠᱟᱱᱟ ᱟᱯᱱᱟᱨ ᱾
ᱚ ᱦᱚᱸ ᱟᱪᱪᱷᱟ ᱟᱪᱪᱷᱟ ᱾ ᱟᱪᱪᱷᱟ ᱟᱫᱚ
ᱟᱢ ᱫᱚ ᱱᱚᱣᱟ ᱵᱷᱟᱨᱚᱛ ᱫᱤᱥᱚᱢ ᱨᱮ ᱚᱱᱠᱟ ᱡᱮᱛᱮ ᱨᱟᱡᱽ ᱢᱮᱱᱟᱜ ᱟᱱᱟᱝ ᱟᱹᱴᱷᱟᱥ ᱩᱱᱛᱨᱤᱥᱴᱟ ᱟᱫᱚ ᱚᱠᱟ ᱚᱠᱟ ᱛᱤᱱᱟᱹᱜ ᱨᱟᱡᱽ ᱨᱮᱢ ᱫᱟᱬᱟ ᱟᱹᱪᱩᱨ ᱟᱠᱟᱫᱟ?
ᱫᱟᱬᱟ ᱟᱨ ᱱᱤᱠᱟᱹ ᱵᱤᱦᱟᱨ ᱦᱩᱭᱱᱟ ᱟᱨ ᱜᱩᱡᱽᱨᱟᱴ ᱨᱟᱡᱚᱥᱛᱷᱟᱱ ᱢᱩᱢᱵᱟᱭ
ᱦᱮᱸ ᱾
ᱵᱮᱝᱜᱞᱳᱨ ᱛᱟᱢᱤᱞᱱᱟᱹᱰᱩ ᱚᱱᱟ ᱠᱚᱫᱚᱧ ᱫᱟᱬᱟᱣ ᱟᱠᱟᱫ ᱜᱮᱭᱟ, ᱟᱨ ᱟᱨ ᱩᱲᱤᱥᱥᱟᱹ ᱱᱮᱛᱟᱨ ᱱᱮᱛᱟᱨ ᱦᱮᱡ ᱦᱩᱭ ᱟᱠᱟᱱᱟᱱᱟ ᱾
ᱟᱪᱪᱷᱟ ᱟᱪᱪᱷᱟ ᱾
ᱦ ᱟᱫᱚ ᱤᱱᱟᱹᱜ ᱜᱤᱧ ᱫᱟᱬᱟᱣ ᱟᱠᱟᱜᱼᱟ ᱾
ᱟᱪᱪᱷᱟ ᱾ ᱚᱱᱟ ᱠᱚᱨᱮ ᱩᱱᱟᱹᱜ ᱮᱢ ᱫᱟᱬᱟ ᱠᱮᱫᱟ ᱟᱫᱚ ᱥᱟᱱᱟᱢ ᱠᱷᱚᱱᱟᱜ ᱠᱤᱥᱟᱹᱬ ᱫᱚ ᱚᱠᱟᱴᱟᱜ ᱚᱱᱠᱟ ᱨᱟᱡᱽ ᱮᱢ ᱟᱴᱠᱟᱨ ᱠᱮᱜᱼᱟ? ᱡᱮ ᱞᱮᱠᱟ ᱦᱮᱸ ᱡᱮ ᱞᱮᱠᱟ ᱱᱟᱦᱜ ᱚᱱᱠᱟ ᱜᱟᱹᱲᱤ ᱜᱷᱚᱲᱟ ᱚᱲᱟᱜ ᱫᱩᱣᱟᱹᱨ ᱦᱚᱨ ᱰᱟᱦᱟᱨ ᱥᱮ ᱚᱞ ᱯᱟᱲᱦᱟᱣ ᱦᱥᱯᱤᱴᱟᱞ ᱠᱚ ᱚᱱᱠᱟ ᱚᱠᱟᱴᱟᱜ ᱢᱚᱡᱮ ᱮᱢ ᱟᱴᱠᱟᱨ ᱠᱮᱜᱼᱟ?
ᱚ ᱤᱱᱠᱟᱹᱱ ᱥᱟᱦᱟᱨ ᱞᱮᱠᱟᱱ ᱴᱷᱮᱱ ᱢᱟᱪᱷᱚ ᱛᱟᱦᱮᱱ ᱵᱟᱝ ᱦᱩᱭᱩᱜ ᱠᱟᱱ ᱛᱟᱦᱮᱸᱱᱟ ᱟᱨ ᱱᱤᱠᱟᱹ ᱜᱟᱶ ᱰᱮᱦᱟᱛ ᱟᱨ ᱤᱭᱟᱹ ᱧᱚᱜ ᱴᱷᱮᱡ ᱜᱮ ᱦᱮᱸ ᱛᱚ ᱚᱱᱟ ᱫᱚ ᱠᱚᱢᱯᱮᱭᱟᱨ ᱵᱟᱹᱧ ᱫᱟᱲᱮ ᱟᱠᱟᱣᱫᱟ ᱚᱠᱴᱟᱜ ᱠᱥᱟᱹᱲ ᱢᱮᱱᱟᱜᱼᱟ ᱢᱮᱱ ᱛᱮ ᱾
ᱚ ᱟᱪᱪᱷᱟ ᱟᱪᱪᱷᱟ ᱾ ᱪᱚᱞᱚ ᱴᱷᱤᱠ ᱜᱮᱭᱟ ᱾
ᱦᱚ
ᱛᱚ ᱟᱯᱮ ᱫᱚ ᱪᱮᱫ ᱞᱮᱠᱟ ᱟᱯᱮ ᱟᱹᱛᱩ ᱫᱤᱥᱚᱢ ᱠᱚ ᱥᱮᱫ ᱫᱚ ᱪᱮᱫ ᱯᱮ ᱪᱟᱥᱟ ᱥᱮ ᱵᱟᱝ ᱜᱮ?
ᱪᱟᱥ ᱜᱮ
ᱠᱷᱮᱛ ᱛᱚ ᱟᱫᱚ ᱪᱟᱥᱵᱟᱥ ᱞᱟᱹᱜᱤᱫ ᱫᱚ ᱟᱢ ᱚᱲᱟᱜ ᱮᱢ ᱪᱟᱞᱟᱜᱼᱟ ᱥᱮ ᱟᱡ ᱚᱲᱟᱜ ᱨᱮᱱ ᱛᱮ ᱜᱮ ᱠᱚ ᱪᱟᱥᱵᱟᱥᱟ?
ᱚ ᱚᱲᱟᱜ ᱨᱮ ᱟᱹᱵᱤ ᱢᱮᱱᱟᱜ ᱠᱚ ᱜᱮᱭᱟ ᱵᱟᱵᱟ ᱢᱮᱱᱟᱭᱟ ᱟᱨ ᱦᱩᱰᱤᱧ ᱵᱚᱭᱦᱟ ᱢᱮᱱᱟᱭᱟ᱾ ᱟᱨ ᱟᱭᱳ ᱛᱚ ᱠᱚ ᱢᱮᱱᱟᱜ ᱠᱚ ᱜᱮᱭᱟ ᱪᱟᱥ ᱞᱟᱹᱜᱤᱫ ᱫᱚ ᱾
ᱦᱩᱸ ᱾ ᱟᱪᱪᱷᱟ ᱟᱪᱪᱷᱟ ᱾
ᱚ ᱟᱫᱚ
ᱮᱱᱠᱷᱟᱡ ᱫᱚ ᱢᱟᱥᱮ ᱤᱭᱟᱹ ᱟᱯᱮ ᱥᱮᱫ ᱫᱚ ᱪᱮᱫ ᱠᱚᱯᱮ ᱪᱟᱥᱟ?
ᱚᱻ ᱡᱚᱸᱰᱨᱟ ᱦᱩᱭᱱᱟ ᱦᱩᱲᱩ ᱦᱩᱭᱱᱟ ᱟᱨ ᱡᱟᱦᱟᱸ ᱠᱚᱨᱮ ᱞᱟᱜᱟᱣ ᱵᱟᱲᱟᱭᱟᱠᱚ ᱥᱚᱵᱽᱡᱤ ᱠᱚ᱾
ᱟᱪᱪᱷᱟ
ᱦ ᱟᱯᱱᱟᱨ ᱡᱚᱢ ᱤᱱᱟᱹᱜ ᱟᱨ ᱵᱤᱡᱽᱱᱮᱥ ᱞᱟᱹᱜᱤᱫ ᱫᱚ ᱵᱟᱝᱜᱮ ᱟᱹᱠᱷᱨᱤᱧ ᱠᱚ ᱞᱟᱹᱜᱤᱫ ᱫᱚ
ᱟᱪᱪᱷᱟ ᱟᱪᱪᱷᱟ ᱠᱤᱨᱤᱧ ᱟᱹᱠᱷᱨᱤᱧ ᱫᱚ ᱵᱟᱝ ᱟᱨ ᱵᱟᱡᱟᱨ ᱟᱯᱮᱴᱷᱮᱡ ᱠᱷᱚᱱᱟᱜ ᱫᱚ ᱛᱤᱱᱟᱹᱜ ᱥᱟᱺᱜᱤᱧ?
ᱵᱟᱡᱟᱨ ᱵᱟᱡᱟᱨ ᱢᱮᱱᱟᱜ ᱜᱮᱭᱟ ᱦᱟᱱᱮ ᱠᱤ ᱢᱤᱫᱴᱷᱮᱱ ᱪᱟᱞᱟᱜ ᱦᱩᱭᱩᱜᱼᱟ ᱛᱤᱱ ᱠᱤᱞᱳᱢᱤᱴᱟᱨ ᱞᱮᱠᱟ ᱟᱨ ᱢᱤᱫᱴᱷᱮᱱ ᱪᱟᱞᱟᱜ ᱦᱩᱭᱩᱜᱼᱟ ᱫᱚᱥ ᱠᱤᱞᱳᱢᱤᱴᱟᱨ ᱞᱮᱠᱟ᱾
ᱦᱸ ᱟ ᱟᱫᱚ ᱤᱧ ᱦᱚᱢ ᱠᱩᱞᱤ ᱫᱟᱲᱮᱭᱟᱹᱧᱟᱹ᱾ ᱪᱮᱫᱟᱜ ᱥᱮ ᱮᱱᱟᱱ ᱠᱷᱚᱱᱟᱜ ᱟᱢᱜᱤᱧ ᱠᱩᱞᱤᱭᱮᱫ ᱢᱮᱭᱟ ᱤᱱᱴᱟᱨᱵᱷᱤᱭᱩ ᱞᱮᱠᱟ ᱚᱱᱠᱟ ᱫᱚ ᱵᱟᱝ ᱵᱩᱜᱤᱜᱼᱟ᱾ ᱱᱚᱝᱠᱟ ᱜᱟᱞᱢᱟᱨᱟᱣ ᱫᱚ ᱵᱟᱭ ᱜᱟᱱᱚᱜᱼᱟ ᱤᱧ ᱦᱚᱸ ᱱᱟᱥᱮᱱᱟᱜ ᱮᱢ ᱠᱩᱞᱤ ᱤᱫᱤᱤᱧᱟ ᱵᱩᱪᱷᱣ
ᱚ ᱛᱚ ᱫᱟᱠᱟ ᱫᱚ ᱡᱚᱢ ᱦᱩᱭᱮᱱᱟ ᱥᱮ ᱵᱟᱝ?
ᱫᱟᱠᱮ ᱩᱛᱩ ᱡᱚᱢ ᱵᱟᱲᱟ ᱵᱟᱝ ᱦᱩᱭᱩ ᱟ ᱠᱷᱮᱱᱟᱜ ᱱᱚᱛᱮ ᱢᱟ ᱱᱟᱜ ᱤᱧ ᱡᱟᱦᱟᱸ ᱨᱤᱧ ᱛᱟᱦᱮᱱᱚᱜ ᱠᱟᱱᱟ ᱫᱤᱞᱞᱤ ᱨᱮ ᱟᱫᱚ ᱚᱸᱰᱮ ᱫᱚ ᱱᱟᱦᱟᱜ ᱮ ᱢᱟᱱᱮ ᱮᱴᱟᱜ ᱡᱟᱹᱛᱤ ᱠᱚ ᱛᱟᱦᱮᱱᱚᱜ ᱠᱟᱱᱟ ᱱᱟᱟᱜ ᱟᱫᱚ ᱩᱱᱠᱩ ᱠᱚᱣᱟᱜ ᱛᱮᱦᱤᱱᱚᱜ ᱛᱮᱣᱦᱟᱨ ᱠᱟᱱᱟ᱾ ᱢᱮᱱᱫᱚ ᱱᱚᱣᱟ ᱨᱟᱛᱷᱚ ᱯᱩᱡᱟ ᱠᱚ ᱢᱮᱛᱟᱜ ᱠᱟᱱᱟ᱾ ᱟᱫᱚ ᱚᱱᱟ ᱠᱚ ᱤᱧᱟᱹᱜ ᱛᱮ ᱱᱚᱛᱮ ᱟᱞᱮ ᱠᱚᱣᱟᱜ ᱡᱟᱦᱟᱸ ᱰᱤᱭᱩᱴᱤ ᱠᱚ ᱢᱮᱱᱟᱜ ᱟᱱᱟᱝ ᱚᱱᱟ ᱪᱷᱩᱴᱤ ᱜᱮᱤᱭᱟᱹ ᱟᱨ ᱮᱜ ᱥᱚᱝᱜᱮ ᱥᱟᱶᱛᱮ ᱟᱫᱚ ᱤᱧᱦᱚᱧ ᱩᱭᱦᱟᱹᱨ ᱠᱮᱫᱟ ᱛᱮᱦᱧᱚᱜ ᱫᱚ ᱫᱤᱨᱤ ᱧᱚᱜ ᱜᱮ ᱫᱟᱠᱟᱧ ᱡᱚᱢ ᱚᱱᱟᱜ᱾ ᱛᱮ ᱡᱚᱢ ᱵᱟᱲᱟ ᱫᱚ ᱵᱟᱝ ᱦᱩᱭ ᱠᱟᱱᱟ ᱟᱫᱚ ᱢᱟᱥᱮ ᱟᱢᱜᱮ ᱟᱫᱚᱢ ᱡᱚᱢ ᱵᱟᱲᱟ ᱠᱮᱫᱼᱟ ᱥᱮ ᱵᱟᱝᱜᱮ?
ᱚᱱᱠᱟᱜᱮ ᱤᱧ ᱦᱚᱸ ᱵᱟᱝ ᱡᱚᱢ ᱫᱚ ᱵᱟᱝ ᱦᱩᱭ ᱠᱟᱱᱟ ᱦᱟᱸ
ᱦᱮᱸ ᱟᱪᱪᱷᱟ
ᱪᱮᱫ ᱞᱮᱠᱟ ᱚᱱᱛᱮ ᱡᱟᱜᱽ ᱫᱚ ᱡᱟᱹᱲᱤᱭᱮᱜ ᱜᱮᱭᱟ ᱥᱮ ᱵᱟᱝ ᱜᱤ?
ᱚᱸᱦᱚᱜ ᱱᱚ ᱱᱚᱛᱮ ᱟᱞᱮ ᱤᱭᱟᱹ ᱪᱮᱫ ᱵᱚᱱ ᱢᱮᱛᱟᱜ ᱠᱟᱱᱟ ᱫᱤᱞᱞᱤ ᱫᱤᱥᱚᱢ ᱫᱚᱥᱮ ᱱᱟᱟᱜ
ᱦᱮᱸ
ᱟᱫᱚ ᱟᱹᱰᱤ ᱡᱚᱵᱚᱨᱮ ᱫᱟᱜ ᱮᱫᱟ ᱥᱮᱛᱟᱜ ᱠᱷᱚᱱ ᱚᱱᱠᱟ ᱪᱷᱤᱯᱤᱨ ᱡᱷᱤ ᱛᱮ ᱛᱯᱮ ᱥᱮᱫ ᱜᱮ ᱪᱮᱫ ᱞᱮᱠᱟ ᱫᱟᱜᱽ ᱮᱫᱟᱭ ᱥᱮ ᱵᱟᱝᱜᱮ
ᱦᱸ ᱱᱚᱛᱮ ᱦᱚᱸ ᱫᱟᱜᱽ ᱮᱫ ᱜᱮᱭᱟᱭ ᱦᱚᱸ
ᱦᱩᱸ
ᱟᱫᱚ ᱱᱚᱸᱰᱮ ᱟᱞᱮ ᱫᱤᱞᱞᱤ ᱛᱚ ᱫᱟᱜ ᱫᱚᱭ ᱫᱟᱜ ᱮᱫᱟ ᱞᱮᱠᱤᱱ ᱟᱫᱷᱟ ᱮᱠ ᱜᱷᱚᱱᱴᱟ ᱟᱫᱷᱟ ᱮᱠ ᱜᱷᱚᱱᱴᱟ ᱫᱚ ᱵᱚᱱᱫᱚ ᱛᱤᱱ ᱜᱷᱚᱱᱴᱟ ᱫᱚ ᱯᱩᱨᱟᱹ ᱦᱟᱣᱮ ᱩᱛᱟᱹᱨᱚᱜᱼᱟ ᱪᱟᱨ ᱜᱷᱟᱱᱴᱟ ᱠᱷᱟ ᱫᱚ ᱯᱷᱤᱨ ᱫᱷᱩᱲᱤ ᱩᱰᱤᱜᱼᱟ ᱚᱱᱠᱟᱱᱟᱜ ᱤᱭᱟᱹ ᱠᱟᱱᱟ ᱥᱟᱦᱟᱨ ᱠᱟᱱᱟ
ᱚ ᱦᱚᱸ
ᱟᱫᱚ ᱟᱯᱮᱫᱚ ᱪᱮᱫ ᱞᱮᱠᱟ ᱥᱟᱦᱟᱨ ᱛᱟᱞᱟᱜ ᱨᱮᱜᱮᱢ ᱛᱟᱦᱮ ᱱᱚᱜ ᱠᱟᱱᱟ ᱥᱮ ᱚᱱᱠᱟ ᱦᱟᱸᱜ ᱤᱭᱟᱹ ᱵᱟᱥᱛᱤᱱᱟᱚᱜ ᱥᱮᱫ ᱨᱮᱢ ᱛᱟᱦᱮᱱᱚᱜ
ᱥᱟᱦᱟᱨ ᱫᱚ ᱥᱟᱦᱟᱨ ᱠᱟᱱ ᱜᱮᱭᱟ ᱵᱮᱦᱟᱛ ᱧᱚᱜ ᱞᱮᱠᱟ ᱵᱩᱡᱷᱟᱹᱜᱼᱟ᱾
ᱟᱪᱪᱷᱟ ᱢᱟᱱᱮ ᱯᱩᱨᱟᱹ ᱥᱟᱦᱟᱨᱮ ᱦᱚᱸ ᱵᱟᱝ ᱟᱨ ᱯᱩᱨᱟᱹ ᱫᱮᱦᱟᱛ ᱦᱚᱸ ᱵᱟᱝ ᱵᱟᱝ
ᱦᱮᱸ
ᱟᱫᱚ ᱳᱲᱤᱥᱥᱟ ᱠᱷᱚᱱᱟᱜ ᱫᱚ ᱨᱟᱟᱸᱪᱤ ᱞᱟᱹᱜᱤᱫ ᱤᱭᱟᱹ ᱵᱟᱥ ᱠᱚ ᱦᱤᱡᱩᱜ ᱪᱟᱞᱟᱜ ᱠᱟᱱ ᱜᱮᱭᱟ ᱥᱮ ᱥᱮᱴ ᱴᱨᱮᱱ ᱥᱩᱢᱩᱝ ᱜᱮ
ᱵᱟᱥ ᱠᱚ ᱢᱮᱱᱟᱜ ᱜᱮᱭᱟ ᱟᱨ ᱴᱨᱮᱱ ᱪᱚ ᱢᱮᱱᱟᱜ ᱜᱮ
ᱟᱪᱪᱷᱟ
ᱦᱮᱸ᱾
ᱚ ᱴᱷᱤᱠ ᱜᱮᱭᱟ
ᱟᱫᱚ ᱱᱮᱛᱟᱨ ᱱᱮᱛᱟᱨ ᱜᱮ ᱦᱩᱭ ᱟᱠᱟᱱᱟ ᱛᱚ ᱟᱫᱚ ᱵᱟᱥ ᱠᱚᱨᱮ ᱫᱚ ᱯᱟᱛᱟ ᱵᱟᱝ ᱦᱩᱭ ᱠᱟᱱᱟ ᱡᱮ ᱚᱠᱟ ᱠᱷᱚᱱᱟᱜ ᱪᱟᱞᱟᱜ ᱠᱟᱱᱟ ᱢᱮᱱᱛᱮ
ᱟᱪᱪᱷᱟ ᱪᱷᱟ᱾
ᱠᱷᱟᱹᱞᱤ ᱴᱨᱮᱹᱱ ᱛᱮᱜᱮ ᱦᱩᱭ ᱟᱠᱟᱱᱟ
ᱦᱩᱸᱩ ᱟᱫᱚ ᱤᱭᱟᱹ ᱪᱮᱫ ᱠᱚ ᱢᱮᱛᱟᱜ ᱠᱟᱱᱟ ᱱᱟᱦᱟᱜ ᱦᱩᱸᱜ ᱠᱟᱹᱢᱤ ᱫᱚ ᱟᱫᱚ ᱛᱤᱱᱟᱹᱜ ᱫᱤᱱ ᱦᱟᱸᱜ ᱮᱢ ᱛᱟᱦᱮᱱᱟ ᱚᱸᱰᱮ ᱫᱚ?
ᱠᱟᱹᱢᱤ ᱛᱟᱦᱮᱱ ᱜᱮ ᱠᱚᱢ ᱥᱮ ᱠᱚᱢ ᱠᱚᱢ ᱥᱮ ᱠᱚᱢ ᱫᱚ ᱵᱟᱝ ᱧᱮᱞᱮᱫ ᱜᱤᱭᱟᱹᱧᱦᱟᱜ
ᱟᱪᱪᱷᱟ ᱫᱩᱠ ᱥᱩᱠ ᱜᱮ ᱚᱱᱩᱥᱟᱨ ᱦᱮᱸ ᱵᱟᱝ
ᱦᱟ
ᱛᱚ ᱟᱯᱮ ᱟᱛᱳ ᱠᱚᱨᱮᱱ ᱫᱚ ᱟᱨ ᱪᱮᱫ ᱠᱚ ᱪᱤᱠᱟᱹ ᱵᱟᱲᱟᱭᱟ ᱥᱮ ᱟᱯᱮ ᱠᱚ ᱥᱮᱫ ᱨᱮᱱ ᱫᱚ ᱪᱮᱫ ᱠᱚ ᱠᱚ ᱪᱤᱠᱟᱹ ᱵᱟᱲᱟᱭᱟ
ᱪᱮᱫ ᱠᱚ ᱪᱤᱠᱟᱹ ᱚᱱᱟᱜᱩᱭ ᱧᱮᱞ ᱱᱟᱞᱦᱟ ᱠᱟᱹᱢᱤ ᱦᱚᱸᱠᱚ ᱪᱟᱞᱟᱜᱼᱟ ᱟᱨ ᱵᱟᱹᱠᱤ ᱢᱟᱛᱚ ᱚᱲᱟᱜ ᱨᱮᱠᱚ ᱠᱷᱮᱛᱤ ᱵᱟᱹᱨᱤ ᱠᱚ,
ᱟᱪᱪᱷᱟ ᱚᱱᱠᱮ ᱡᱟᱦᱟᱸ ᱥᱚᱨᱠᱚᱨᱤ ᱵᱤᱵᱷᱟᱜᱽ ᱨᱮᱫᱚ ᱠᱚ ᱱᱚᱠᱨᱤ ᱪᱟᱹᱠᱨᱤ ᱠᱟᱱ ᱛᱟᱯᱮᱭᱟ ᱟᱯᱮ ᱵᱟᱚᱥᱛᱮ ᱨᱮᱱ ᱥᱮ ᱵᱟᱝᱜᱮ
ᱚ ᱵᱚᱥᱛᱤᱨ ᱫᱚ ᱵᱟᱹᱱᱩᱜ ᱠᱚᱜᱮ ᱤᱱᱠᱟᱹ ᱫᱚ
ᱟᱪᱪᱷᱟ ᱛᱚ ᱪᱤᱠᱟᱹᱛᱮ ᱵᱟᱠᱚ ᱯᱟᱲᱦᱟᱜ ᱠᱟᱱᱛᱮ ᱥᱮ ᱪᱮᱫᱞᱮᱠᱟ
ᱦᱚ ᱯᱟᱦᱞᱮ ᱠᱚ ᱯᱟᱲᱦᱟᱣ ᱵᱟᱲᱟᱜ ᱠᱟᱱ ᱛᱟᱦᱮᱸᱫ ᱱᱮᱛᱟᱨ ᱫᱚ ᱩᱱᱟᱹᱜ ᱫᱚ ᱵᱟᱠᱚ ᱯᱟᱲᱦᱟᱜ ᱠᱟᱱᱟ
ᱦᱮᱸ ᱟᱫᱚ ᱪᱮᱫ ᱞᱟᱹᱜᱤᱫ ᱵᱟᱠᱚ ᱯᱟᱲᱦᱟᱜ ᱠᱟᱱᱟ?
ᱴᱷᱤᱠᱟᱹ ᱟᱪᱪᱷᱟ ᱢᱮᱱ ᱫᱟᱲᱮᱭᱟᱜᱼᱟ ᱩᱱᱠᱩᱣᱟᱜ ᱢᱚᱱᱮ ᱨᱮᱱᱟᱜ ᱫᱚ
ᱦᱩᱸ ᱟᱨ ᱟᱢ ᱞᱟᱦᱟ ᱥᱮᱫ ᱪᱮᱫ ᱞᱟᱹᱜᱤᱫ ᱵᱟᱢ ᱯᱟᱲᱦᱟᱣ ᱞᱮᱱᱟ
ᱞᱟᱦᱟᱥᱮᱱ ᱟᱱᱤᱠᱤ ᱚᱲᱟᱜ ᱨᱮᱱᱟᱜ ᱮᱱᱛᱮᱱ ᱥᱤᱥᱛᱷᱤᱛᱤ ᱧᱮᱞ ᱠᱟᱛᱮᱫ
ᱟᱫᱚ ᱯᱟᱲᱦᱟᱜ ᱮᱢ ᱵᱟᱹᱜᱤ ᱠᱮᱫᱟ ᱮᱱᱠᱷᱟᱱ ᱫᱚ ᱤᱥᱛᱷᱤᱛᱤ ᱫᱚ ᱴᱷᱤᱠ ᱴᱷᱟᱠ ᱠᱟᱱᱟ ᱦᱮᱸ ᱥᱮ ᱵᱟᱝ
ᱦᱟᱸ ᱛᱷᱚᱲᱟ ᱵᱚᱦᱩᱛ ᱫᱚ ᱥᱩᱫᱷᱟᱹᱨ ᱠᱟᱱ ᱜᱮᱭᱟ
ᱟᱪᱪᱷᱟ ᱛᱚ ᱜᱤᱫᱟᱹᱨ ᱠᱚᱫᱚ ᱪᱮᱫ ᱮᱢ ᱞᱟᱹᱭᱠᱚᱣᱟ ᱟᱫᱚ ᱵᱚᱞᱮ ᱤᱭᱟᱹ ᱯᱟᱲᱦᱟᱜ ᱵᱟᱹᱜᱤ ᱯᱮ ᱚᱲᱟᱜ ᱨᱮᱭᱟᱜ ᱥᱛᱷᱤᱛᱤ ᱥᱩᱫᱷᱨᱟᱹᱜᱼᱟ ᱚᱱᱠᱟ᱾
ᱵᱟᱝᱜᱮ,
ᱴᱷᱤᱠ ᱜᱮᱭᱟ᱾ ᱛᱳ ᱟᱯᱮ ᱥᱮᱫ ᱫᱚ ᱵᱟᱯᱞᱟ ᱠᱚᱨᱮ ᱫᱚ ᱵᱟᱯᱞᱟ ᱠᱚᱨᱮᱱᱟᱜ ᱯᱨᱚᱥᱮᱥᱢ ᱵᱟᱲᱟᱭ ᱜᱮᱭᱟ ᱥᱮ ᱵᱟᱝ
ᱵᱟᱯᱞᱟ ᱠᱚᱨᱮᱱᱟᱜ ᱠᱟᱢᱤᱠᱤ ᱱᱮᱛᱟᱨ ᱵᱟᱯᱞᱟ ᱠᱚᱨᱮ ᱵᱟᱹᱧ ᱪᱟᱞᱟᱣ ᱵᱟᱲᱟᱣ ᱟᱠᱟᱱᱟ ᱩᱱᱟᱹᱜ ᱵᱟᱨ ᱯᱮ ᱥᱟᱞ ᱨᱮᱱᱟᱜ ᱵᱟᱹᱧ ᱮᱴᱮᱱ ᱵᱟᱲᱟ ᱠᱟᱫᱟ ᱵᱟᱯᱞᱟ᱾
ᱦᱮᱸ ᱛᱚ ᱪᱚᱞᱚ ᱴᱷᱤᱠ ᱜᱮᱭᱟ ᱱᱟᱦᱟᱜ ᱚᱠᱛᱚ ᱠᱚᱦᱚᱸ ᱠᱩᱲᱟᱹᱣ ᱠᱟᱱᱟ ᱦᱟᱸᱜ ᱚᱱᱠᱟ ᱜᱮᱞᱟᱝ ᱜᱟᱞ ᱢᱟᱨᱟᱜᱼᱟ ᱦᱮᱸ ᱥᱮ, ᱟᱫᱚ ᱱᱮᱠᱥᱴ, ᱨᱮ ᱡᱟᱦᱟᱸ ᱛᱤᱱᱨᱮ ᱚᱱᱠᱟ ᱧᱮᱯᱮᱞ ᱧᱟᱯᱟᱢ ᱦᱩᱭᱩᱜᱼᱟ ᱮᱱᱠᱷᱮᱡᱽ ᱫᱚ ᱵᱟᱯᱞᱟ ᱠᱚᱨᱮ ᱱᱟᱜ ᱞᱟᱝ ᱜᱟᱞ ᱢᱟᱨᱟᱣᱟ ᱚᱠᱛᱮ ᱥᱚᱢᱟᱞᱮ ᱫᱤᱥᱚᱢ ᱥᱮᱪᱮ ᱮᱢ